ᱤᱧ ᱵᱟᱹᱧ
ᱮ ᱦᱮᱞᱳ!
ᱦᱮᱞᱳ᱾
ᱦᱮᱸ ᱡᱚᱦᱟᱨ ᱜᱮ ᱜᱚᱝᱠᱮ?
ᱦᱮᱸ ᱜᱚᱝ ᱡᱚᱦᱟᱨ ᱜᱮ᱾
ᱚ ᱱᱟᱯᱟᱭ ᱵᱟᱨᱟ ᱜᱮᱭᱟᱢ ᱛᱚ ᱱᱤᱛ ᱫᱚ?
ᱦᱮᱸ ᱱᱟᱯᱟᱭ ᱵᱟᱲᱟ ᱜᱤᱭᱟᱹᱧ, ᱧᱮᱞ ᱠᱚᱢ ᱟᱨ ᱯᱷᱚᱱ ᱱᱟᱹᱧ ᱢᱮ ᱵᱚᱞᱚ ᱚᱪᱚ ᱟᱠᱟᱫᱮᱭᱟ?
ᱩᱸ ᱟᱯᱮᱥᱮᱜ ᱪᱮᱫ ᱞᱮᱠᱟ ᱫᱟᱜ ᱡᱟᱹᱨᱤ ᱭᱮᱫᱟᱭ?
ᱦᱮᱸ ᱚᱱᱠᱟ ᱫᱚ ᱟᱸᱦ ᱟᱹᱰᱤ ᱠᱚᱢ ᱮ ᱡᱟᱲᱤᱭᱟᱞᱮ ᱠᱟᱱᱟ᱾
ᱚ ᱟᱪᱪᱷᱟ ᱟᱢ ᱮᱸᱦᱮᱸ ᱧᱮᱞ ᱢᱮ ᱱᱚᱜ-ᱚᱭ ᱪᱮᱫ ᱞᱮᱠᱟ ᱨᱤᱢᱤᱞ ᱮ ᱨᱟ- ᱠᱟᱵ ᱮᱫᱟᱭ ᱢᱟᱱᱮ ᱥᱮᱨᱚᱠᱚᱢ ᱯᱚᱨᱤᱢᱟᱯ ᱛᱮᱫᱚ ᱫᱟᱜ ᱠᱚ ᱵᱟᱭ ᱡᱟᱨᱤ ᱭᱮᱫᱟᱭ ᱥᱮ ᱠᱷᱮᱹᱛ ᱨᱮᱹ ᱨᱚᱦᱚᱭ ᱦᱚᱸ ᱵᱟᱝ ᱦᱩᱭᱩᱜ ᱠᱟᱱᱟ ᱟᱢ᱾ ᱟᱸ ᱜᱚᱴᱟ ᱜᱮ ᱚᱱᱟ ᱫᱟᱜ ᱡᱟᱹᱨᱤ ᱠᱷᱟᱹᱛᱤᱨ ᱛᱮᱜᱮ ᱨᱚᱦᱚᱭ ᱠᱚ ᱵᱟᱝᱠᱚ ᱞᱟᱦᱟᱥᱮᱫ ᱫᱟᱲᱮᱭᱟᱜ ᱠᱟᱱᱟ?
ᱦᱳᱭ ᱱᱤᱦᱟᱹᱛᱤ ᱟᱨ ᱟᱵᱚ ᱥᱟᱱᱛᱟᱲ ᱢᱟᱹᱱᱢᱤ ᱫᱚ ᱵᱟᱲᱟᱭ ᱜᱮ ᱵᱟᱲᱟᱭᱟᱵᱚᱱ ᱡᱮ ᱱᱚᱣᱟ ᱥᱮᱨᱢᱟ ᱡᱟᱹᱲᱤ ᱛᱮᱜᱮ ᱱᱷᱟᱸᱜ ᱮᱸ ᱪᱟᱥᱼᱵᱟᱥ ᱦᱩᱭᱩᱜ ᱛᱟᱵᱚᱱᱟ ᱥᱮ ᱡᱟᱦᱟᱸ ᱛᱤᱱᱟᱹᱜ ᱩᱰᱟᱹᱝ ᱱᱚᱣᱟ ᱟᱥᱟᱲ ᱵᱚᱸᱜᱟ ᱨᱮᱭᱟᱜ ᱠᱟᱹᱢᱤ ᱠᱟᱹᱥᱱᱤ ᱮ ᱫᱚ ᱱᱷᱟᱜ ᱱᱤᱭᱟᱹ ᱫᱟᱜ ᱡᱟᱹᱲᱤ ᱫᱟᱜ ᱡᱟᱹᱲᱤ ᱵᱟᱝᱠᱷᱟᱱ ᱦᱟᱸᱜ ᱮᱠᱟᱞ ᱜᱮ ᱵᱟᱵᱚᱱ ᱠᱟᱹᱢᱤ ᱠᱟᱹᱥᱱᱤ ᱫᱟᱲᱮᱭᱟᱜᱼᱟ ᱥᱮ ᱪᱮᱫ ᱵᱤᱱ ᱞᱟᱭᱼᱟ?
ᱦᱮᱸ ᱤᱧ ᱦᱚᱸ ᱚᱱᱟ ᱠᱟᱛᱷᱟ ᱨᱮᱜᱮ ᱥᱟᱭ ᱛᱤᱧ ᱟᱸ ᱟᱵᱚ ᱫᱚ ᱫᱟᱜ ᱡᱟᱲᱤ ᱵᱷᱚᱨᱥᱟ ᱜᱮᱛᱚ ᱡᱟᱥᱛᱤ ᱪᱟᱥ ᱫᱚ ᱢᱟᱱᱮ ᱟᱞᱮᱥᱮᱫ ᱫᱚ ᱚᱱᱟ ᱫᱟᱜ ᱡᱟᱲᱤ ᱨᱮᱜᱮ ᱜᱮ ᱪᱟᱥ ᱫᱚ ᱦᱩᱭᱩᱜ ᱜᱮᱭᱟ, ᱥᱮᱨᱚᱠᱚᱢ ᱫᱟᱜ ᱨᱮᱱᱟᱜ ᱯᱚᱨᱤᱢᱟᱱ ᱠᱚᱫᱚ ᱩᱱᱟᱹᱜ, ᱥᱩᱵᱤᱫᱟ ᱫᱚ ᱵᱟᱪᱩᱜ ᱛᱟᱞᱮᱭᱟ ᱥᱮᱨᱢᱟ ᱡᱟᱲᱤ ᱤᱦ ᱵᱷᱚᱨᱥᱟ ᱛᱮᱜᱮ ᱪᱟᱥ ᱠᱚ ᱦᱩᱭᱩᱜ ᱛᱟᱞᱮ ᱜᱮᱭᱟ᱾
ᱟᱪᱪᱷᱟ ᱟᱪᱪᱷᱟ ᱾ ᱢᱮᱱᱫᱚ ᱟᱯᱮ ᱫᱤᱥᱚᱢ ᱫᱚ ᱱᱟᱦᱟᱜ, ᱚᱜᱠᱟ ᱫᱚ ᱢᱤᱫ ᱩᱫᱟᱹᱢ ᱜᱮᱯᱮ ᱪᱟᱥ ᱜᱮᱭᱟ ᱵᱟᱝ ᱜᱮ᱾
ᱦᱮᱸ ᱜᱚᱢᱠᱮ ᱢᱤ ᱩᱰᱟᱹᱝ ᱜᱮᱞᱮ ᱪᱟᱥ ᱜᱮᱭᱟ ᱟᱞᱮ ᱫᱚ᱾ ᱜᱚᱢᱠᱮ ᱟᱯᱮ ᱫᱤᱥᱚᱢ ᱫᱚ ᱛᱤᱱ ᱵᱟᱨ ᱯᱮ ᱪᱟᱥ ᱜᱮᱭᱟ
ᱦᱮᱸ ᱟᱞᱮ ᱫᱤᱥᱚᱢ ᱦᱚᱸ ᱱᱚᱜᱼᱚ ᱱᱟ᱾ ᱥᱮᱨᱢᱟ ᱡᱟᱲᱤ ᱛᱮᱜᱮ ᱱᱟᱦᱟᱜ ᱞᱮ ᱪᱟᱥᱟ ᱟ᱾ ᱥᱮᱨᱢᱟ ᱡᱟᱲᱤ ᱡᱩᱫᱤ ᱮᱠᱟᱞᱜᱮ ᱵᱟᱭ ᱡᱟᱲᱤᱭᱟ ᱛᱟᱦᱚᱞᱮ ᱪᱟᱥ ᱫᱚ ᱱᱷᱟᱜ ᱮᱠᱟᱞᱜᱮ ᱢᱤᱪᱷᱟᱹ ᱜᱮᱛᱟᱞᱮᱭᱟ ᱥᱮᱨᱢᱟ ᱡᱟᱲᱤ ᱵᱮᱜᱚᱨ
ᱳ ᱟᱪᱪᱷᱟ ᱟᱪᱪᱷᱟ ᱦᱮᱸ᱾
ᱟᱸ ᱢᱮᱱᱫᱚ ᱱᱤᱛ ᱫᱚ ᱱᱟᱦᱟᱜ ᱪᱮᱫ ᱠᱚᱵᱮᱱ ᱪᱤᱠᱟᱹ ᱵᱟᱲᱟᱭ ᱜᱮᱭᱟ?
ᱮᱸᱸ ᱱᱚᱣᱟ ᱠᱚᱫᱚ ᱯᱟᱲᱦᱟᱣ ᱵᱟᱲᱟ ᱠᱚᱜᱮ ᱦᱩᱭᱩᱜ ᱜᱮᱭᱟ ᱟᱪᱪᱷᱟ ᱜᱚᱢᱠᱮ ᱱᱚᱜᱼᱚᱭ ᱥᱮ ᱴᱟᱭᱤᱢ ᱠᱚ ᱮᱢ ᱠᱟᱜ ᱞᱟᱝᱼᱟ᱾ ᱱᱚᱣᱟ ᱠᱚᱫᱚ ᱢᱤᱫᱴᱟᱝ ᱥᱟᱛᱟᱢ ᱤᱫᱤ ᱠᱟᱛᱮᱫ ᱨᱚᱯᱚᱲ ᱞᱮᱱᱠᱷᱟᱱ ᱱᱟᱯᱟᱭ ᱠᱚᱜᱼᱟ᱾
ᱦᱳᱭ ᱱᱤᱦᱟᱹᱛᱤ ᱱᱤᱦᱟᱹᱛᱤ ᱱᱤᱦᱟᱹᱛᱤ᱾ ᱟᱫᱚ ᱟᱞᱤᱧ ᱫᱚᱞᱤᱧ ᱢᱮᱱᱟ ᱡᱩᱫᱤ ᱚᱱᱠᱟᱱᱟᱜ ᱥᱟᱠᱟᱢ ᱵᱟᱨᱮ ᱛᱮ ᱡᱩᱫᱤ ᱟᱵᱮᱱ ᱴᱷᱮᱱ ᱦᱮᱲᱷᱮᱛᱫ ᱟᱠᱟᱫ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ ᱱᱤᱦᱟᱹᱛᱤ ᱠᱟᱹᱴᱤᱡ ᱵᱮᱱ ᱞᱟᱹᱭ ᱥᱚᱫᱚᱨ ᱠᱮᱭᱟ
ᱦᱮᱸ ᱢᱮᱱᱟᱜ ᱫᱚ ᱢᱮᱱᱟᱜᱼᱟ ᱮᱸ ᱥᱟᱛᱟᱢ ᱫᱚ ᱡᱮ ᱱᱚᱜᱼᱚᱭ ᱾ᱟᱵᱚ ᱥᱟᱱᱛᱟᱞ ᱥᱚᱢᱟᱡᱽ ᱨᱮᱫᱚ ᱟᱰᱤ ᱠᱤᱪᱷᱩ ᱞᱟᱠᱪᱟᱨ ᱦᱮᱱᱟᱜᱼᱟ᱾ ᱮ ᱟᱰᱤ ᱠᱤᱪᱷᱩ ᱢᱮᱱᱟᱜ ᱛᱟᱵᱚᱱᱟ ᱡᱮ ᱵᱟᱦᱟ ᱥᱚᱨᱦᱟᱭ
ᱦᱳᱭ
ᱦᱮᱸ ᱫᱤᱭᱮ ᱞᱮᱫᱮᱫ ᱛᱟᱦᱮᱸᱱ ᱡᱮ ᱥᱚᱨᱦᱟᱭ ᱫᱚ ᱟᱯᱮ ᱥᱮᱫ ᱚ ᱦᱩᱭᱩᱜᱳ ᱜᱮᱭᱟ ᱦᱳᱭᱛᱳ
ᱦᱚᱭ ᱦᱩᱭᱩᱜ ᱜᱮᱭᱟᱱ
ᱮᱸᱸ ᱥᱚᱨᱦᱟᱭ ᱫᱚ ᱢᱟᱱᱮ ᱥᱚᱨᱦᱟᱭ ᱱᱤᱭᱮ ᱟᱯᱮᱥᱮᱫ ᱪᱮᱫᱞᱮᱠᱟ ᱦᱳᱭᱳᱜ ᱠᱮᱭᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ᱾ ᱱᱚᱣᱟᱜᱤ ᱤᱧᱟᱹᱜ ᱠᱩᱠᱞᱤ ᱛᱤᱧ᱾
ᱟᱪᱪᱷᱟ ᱟᱪᱪᱷᱟ ᱢᱮᱱᱫᱟ ᱥᱚᱨᱚᱦᱟᱭ ᱵᱟᱨᱮ ᱛᱮᱱᱟᱜ ᱨᱚᱯᱚᱲᱟ ᱥᱮ ᱪᱮᱫ ᱵᱮᱱ ᱞᱟᱹᱭᱫᱟ? ᱦᱮᱸ ᱢᱮᱱᱫᱚ᱾ ᱟᱞᱮ ᱫᱤᱥᱚᱢ ᱫᱚ ᱱᱟᱦᱟᱜᱜ ᱥᱚᱨᱦᱟᱭ ᱫᱚ ᱱᱮᱰᱟ ᱜᱚᱰᱟ ᱥᱚᱨᱦᱟᱭ ᱠᱟᱱ ᱛᱟᱞᱮᱭᱟ ᱢᱮᱱᱫᱚ ᱢᱟᱺᱡᱷᱤ ᱯᱟᱨᱟᱱᱤᱠ ᱥᱮ ᱢᱟᱺᱡᱷᱤ ᱢᱚᱬᱮ ᱢᱤᱴᱮᱱ ᱫᱩᱲᱩᱵ ᱡᱟᱣᱨᱟ ᱠᱟᱛᱮᱫ ᱜᱚᱞᱯᱷᱚ ᱜᱚᱴᱟ ᱠᱟᱛᱮᱫ ᱡᱟᱦᱟᱸ ᱮᱸᱢᱮᱱ ᱫᱚ ᱡᱟᱦᱟᱸ ᱛᱟᱹᱨᱤᱠᱷ ᱠᱟᱱᱟᱯᱤ ᱰᱮᱴ ᱯᱷᱤᱠᱥᱚᱜᱼᱟ᱾ ᱚᱱᱟ ᱰᱮᱴ ᱴᱷᱟᱲ ᱜᱚᱴᱟ ᱠᱟᱛᱮᱜ ᱱᱟᱜ ᱥᱟᱱᱟᱢ ᱮᱸ ᱫᱤ ᱛᱮᱠᱚ ᱥᱮ ᱠᱩᱢᱟᱹᱝ ᱛᱮᱠᱚ ᱱᱮᱣᱛᱟ ᱵᱟᱨᱮ ᱠᱟᱛᱮᱫ
ᱱᱮᱶᱛᱟ ᱱᱮᱶᱛᱟ ᱵᱟᱨᱮ ᱠᱟᱛᱮ ᱚᱱᱠᱟ ᱜᱮ ᱱᱟᱦᱟᱜ ᱡᱮ ᱦᱤᱞᱳᱜ ᱱᱟᱦᱟᱜ ᱩᱢ ᱩᱢ ᱢᱟᱦᱟ, ᱢᱤᱴᱤᱡ ᱥᱟᱹᱨᱫᱤ ᱢᱟᱦᱟ ᱟᱨ ᱢᱤᱫ ᱴᱤᱡ ᱫᱚ, ᱱᱟᱦᱟᱜ ᱞᱮ ᱢᱮᱱᱟ? ᱢᱟᱱᱮ ᱢᱚᱬᱮ ᱢᱚᱬᱮ ᱢᱟᱦᱟ ᱨᱮᱱᱟᱜ ᱥᱚᱨᱦᱟᱭ ᱛᱟᱵᱚᱱ ᱛᱚ ᱥᱮᱫᱟᱭ ᱫᱚ ᱠᱚ᱾ ᱧᱩᱢ ᱫᱚᱦᱚ ᱠᱟᱫ ᱛᱟᱵᱚᱱᱟ ᱡᱮ ᱦᱟᱹᱛᱤ ᱞᱮᱠᱟᱱ ᱥᱚᱨᱦᱟᱭ ᱫᱚ᱾ ᱢᱚᱬᱮ ᱢᱟᱦᱟ ᱥᱮ ᱥᱮᱨᱮᱧ ᱠᱚᱨᱮ ᱦᱚᱸ ᱚᱱᱠᱟᱱᱟᱜ ᱢᱤᱴᱤᱡ ᱢᱮᱱᱟᱜᱼᱟ᱾ ᱦᱮᱸ ᱚᱱᱮ ᱚᱱᱠᱟᱜᱮ ᱡᱮ ᱦᱤᱞᱳᱜ ᱱᱟᱦᱟᱸᱜ ᱢᱮᱱᱫᱚ ᱜᱚᱴ ᱯᱩᱡᱟᱹ ᱢᱮᱱᱛᱮ ᱱᱟᱜᱸ ᱵᱟᱲᱟᱭ ᱢᱮᱱᱟᱜᱼᱟ᱾ ᱟᱞᱮ ᱟᱞᱮ ᱱᱚᱣᱟ ᱠᱚᱨᱮ ᱫᱚ ᱜᱚᱴ ᱡᱮᱞ ᱞᱮ ᱢᱮᱛᱟᱜᱼᱟ ᱯᱳᱭᱞᱳ ᱫᱤᱱ ᱫᱚ ᱢᱮᱱᱫᱚ ᱴᱟᱺᱰᱤ ᱨᱮ ᱥᱚᱲᱮ ᱡᱚᱢ ᱢᱮᱱᱫᱚ ᱱᱚᱜ ᱟᱛᱳ ᱨᱮ ᱜᱚᱰᱮᱛ ᱠᱚ ᱛᱟᱦᱮᱱᱟ ᱩᱱᱠᱩ ᱜᱚᱰᱮᱛ ᱜᱮ ᱱᱟᱦᱟᱜ ᱪᱟᱣᱞᱮ ᱢᱤᱫᱴᱤᱡ ᱵᱩᱥᱟᱹᱜ ᱥᱤᱢ ᱤᱫᱤ ᱠᱟᱛᱮᱜ ᱠᱚ ᱥᱚᱲᱮᱭᱟ᱾ ᱟᱨ ᱥᱚᱲᱮ ᱠᱟᱛᱮ ᱛᱟ ᱟᱭᱢᱟ ᱟᱭᱢᱟ ᱦᱚᱲ ᱠᱚ ᱡᱚᱢ ᱦᱚᱪᱚ ᱞᱮᱭᱟ ᱚᱱᱟ ᱡᱚᱢ ᱵᱟᱲᱟ ᱠᱟᱛᱮᱫ ᱩᱱ ᱚᱠ ᱛᱚ ᱱᱟᱦᱟᱜ ᱢᱤᱫᱴᱟᱝ ᱵᱤᱞᱤ ᱥᱮ ᱚᱱᱠᱟᱱᱟᱜ ᱢᱤᱫᱴᱤᱡ ᱜᱚᱴ ᱰᱟᱹᱝᱨᱤ ᱦᱤᱡᱩᱜ ᱩᱱ ᱥᱚᱢᱚᱭ ᱠᱚ ᱫᱚᱦᱚᱭᱟ᱾
ᱟᱨ ᱚᱱᱟ ᱜᱚᱰ ᱰᱟᱹᱝᱨᱤ ᱡᱩᱫᱤ ᱩᱱᱤ ᱡᱟᱦᱟᱸᱭᱴᱟᱜ ᱰᱟᱝᱨᱤ ᱯᱚᱥᱟᱜᱟ ᱢᱮᱱ ᱫᱚ ᱞᱮᱵᱮᱜ ᱯᱚᱥᱟᱜ ᱞᱮᱠᱷᱟᱱ᱾ ᱩᱱᱤ ᱰᱟᱹᱝᱨᱤ ᱫᱚ ᱱᱟᱦᱟᱜ ᱠᱚ,
ᱩᱱᱤ ᱰᱟᱹᱝᱨ ᱫᱚ ᱢᱟᱞᱟᱣᱭᱟ ᱠᱚ ᱚᱱᱠᱟᱱᱟᱜ ᱢᱟᱞᱟ ᱢᱤᱫᱴᱤᱡ ᱛᱟᱦᱮᱱ ᱛᱟᱞᱮᱭᱟ ᱟᱨ ᱚᱱᱠᱟᱜᱮ ᱩᱱᱤ ᱰᱟᱹᱝᱨᱤᱭᱟᱜ᱾ ᱯᱩᱨᱤ ᱯᱚᱨᱤᱵᱟᱨ ᱨᱮ ᱪᱟᱞᱟᱣ ᱠᱟᱛᱮᱫ ᱥᱮ ᱩᱱᱤᱭᱟᱜ ᱯᱷᱮᱢᱮᱞᱤ ᱴᱮᱱ ᱪᱟᱞᱟᱣ ᱠᱟᱛᱮ ᱩᱱᱠᱩ ᱢᱤᱫ ᱴᱩᱠᱩᱡ ᱦᱟᱺᱰᱤ ᱞᱟᱜᱟᱣ ᱠᱚᱣᱟ
ᱳᱻᱟᱪᱪᱷᱟ ᱟᱪᱪᱷᱟ ᱦᱮᱸ᱾
ᱦᱮᱸ ᱟᱫᱚ ᱚᱱᱠᱟᱜᱮ, ᱮ ᱤᱱᱟᱹ ᱫᱤᱱ ᱫᱚ ᱦᱟᱜ ᱚᱱᱠᱟᱜᱮ ᱧᱤᱫᱟᱹ ᱫᱚ ᱦᱟᱜ ᱚᱱᱠᱟᱜᱮ ᱜᱟᱹᱭ ᱡᱟᱜᱟᱣ ᱥᱮ ᱚᱱᱟ ᱫᱚ ᱮᱠᱪᱩᱭᱮᱞᱤ ᱢᱮᱱ ᱜᱟᱱᱚᱜᱼᱟ, ᱰᱟᱹᱝᱨᱤ ᱠᱟᱰᱟ ᱞᱟᱹᱜᱤᱫ ᱛᱮ ᱱᱟᱦᱟᱜ ᱥᱚᱨᱚᱦᱟᱭ ᱫᱚ ᱟᱵᱚ ᱫᱚᱵᱚᱱ ᱯᱟᱨᱚᱢ ᱜᱮᱭᱟ᱾ ᱦᱮᱸ ᱟᱫᱚ ᱛᱟᱦᱚᱞᱮ ᱚᱱᱠᱟ ᱜᱮ᱾ ᱜᱟᱹᱭ ᱠᱚ ᱡᱟᱜᱟᱣ ᱠᱚᱣᱟ ᱠᱚ ᱧᱤᱫᱟᱹ ᱦᱮᱡ ᱱᱟ ᱧᱤᱫᱟᱹ ᱫᱚ᱾ ᱥᱮᱛᱟᱜ ᱦᱟᱹᱵᱤᱡ ᱜᱮ᱾ ᱦᱮᱸ ᱤᱱᱟᱹ ᱫᱚᱥᱟᱨ ᱫᱤᱱ ᱫᱚ ᱱᱟᱦᱟᱜ ᱚᱱᱠᱟᱜ ᱜᱮ ᱟᱭᱢᱟ ᱟᱭᱢᱟ ᱩᱱᱠᱩ ᱫᱤᱫᱤ ᱛᱮᱠᱚᱠᱩᱢᱟᱹᱝ ᱛᱮᱠᱚ ᱥᱮ ᱦᱟᱛᱚᱢ ᱛᱮᱠᱚ ᱱᱮᱣᱛᱟ ᱦᱩᱭᱠᱟᱱ᱾ ᱩᱱᱠᱩ ᱠᱚ ᱥᱟᱱᱟᱢ ᱠᱚ ᱦᱤᱡᱩᱜᱼᱟ ᱟᱨ ᱩᱱᱠᱩ ᱯᱤᱴᱷᱟᱹ ᱞᱟᱴᱷᱟ ᱥᱮ ᱡᱤᱞ ᱩᱛᱩ ᱫᱟᱠᱟ ᱠᱷᱟᱣᱟ ᱠᱚᱣᱟᱞᱮ᱾ ᱦᱮᱸ ᱥᱟᱶᱛᱮ ᱵᱚᱸᱜᱟ ᱵᱩᱨᱩ, ᱩᱱᱠᱩ ᱚᱱᱟ ᱢᱮᱱᱫᱚ ᱚᱱᱠᱟᱱᱟᱜ ᱫᱩᱞ ᱪᱚᱰᱚᱨ ᱥᱮ ᱚᱱᱠᱟᱱᱟᱜ ᱵᱚᱸᱜᱟ ᱞᱟᱹᱰᱩ ᱠᱚ ᱟᱹᱜᱩ ᱛᱚᱨᱟᱭᱟ᱾
ᱦᱮᱸ ᱟᱫᱚ ᱩᱱᱠᱩ ᱠᱚ ᱵᱚᱸᱜᱟ ᱢᱮᱥᱟ ᱞᱟᱹᱜᱤᱫ ᱩᱱᱠᱩ ᱠᱚᱣᱟᱜᱢ ᱧᱩᱸᱢ, ᱥᱮ ᱚᱱᱠᱟᱱᱟᱜ ᱠᱟᱹᱴᱤᱡ, ᱜᱟᱨᱡᱮᱱ ᱠᱚᱠᱚ ᱱᱟᱦᱟᱜ ᱠᱚ ᱵᱚᱸᱜᱟ ᱵᱩᱨᱩᱭᱟ᱾ ᱩᱱᱠᱩᱣᱟᱜ ᱧᱩᱛᱩᱢ ᱛᱮ᱾ ᱟᱨ ᱚᱱᱠᱟᱜᱮ ᱫᱚᱥᱟᱨ ᱦᱤᱞᱳᱜ ᱫᱚ ᱱᱟᱦᱟᱜ ᱚᱱᱠᱟᱜᱮ ᱩᱱᱠᱩ ᱫᱚ ᱠᱩᱢᱟᱹᱝ ᱛᱮᱠᱚ ᱥᱮ ᱯᱮᱧᱟᱝ ᱛᱮᱠᱚ ᱢᱮᱱᱟᱜ ᱟᱠᱟᱫ ᱠᱚ ᱩᱱᱠᱩ ᱜᱮ ᱱᱟᱦᱜ᱾ ᱠᱟᱰᱟ ᱰᱟᱝᱨᱤ ᱠᱚᱞᱮ ᱞᱟᱹᱭᱭᱟ ᱠᱚᱣᱟ ᱡᱮ ᱱᱩᱭᱴᱟᱜ ᱫᱚ ᱠᱷᱩᱱᱴᱟᱹᱣ ᱯᱮ ᱟᱫᱚ ᱩᱱᱠᱩ ᱦᱟᱸᱜ ᱪᱟᱞᱟᱣ ᱜᱚᱫᱚᱜ ᱜᱮᱭᱟ ᱠᱚ᱾ ᱟᱨ ᱚᱱᱠᱟᱜᱮ ᱠᱷᱩᱱᱴᱟᱹᱣ ᱵᱟᱲᱟ ᱠᱟᱛᱮᱫ ᱦᱟᱸᱜ ᱟᱹᱰᱤ ᱨᱟᱹᱥᱠᱟᱹ ᱨᱚᱢᱚᱡ ᱟᱞᱮ᱾
ᱦᱮᱸ ᱦᱮᱸ ᱦᱩᱸ ᱦᱩᱸ ᱦᱩᱸ ᱟᱪᱪᱷᱟ ᱟᱞᱮᱥ -ᱥᱮᱫ ᱦᱚᱸ ᱚᱱᱠᱟ ᱜᱮ ᱥᱚᱨᱦᱟᱭ ᱫᱚ ᱦᱩᱭᱩᱜ ᱜᱮᱭᱟ ᱱᱤᱭᱟᱹ ᱯᱚᱨ ᱥᱚᱨᱦᱟᱭ ᱫᱚ᱾ ᱢᱚᱬᱮ ᱫᱤᱱ ᱛᱟᱵᱚᱱ᱾ ᱵᱟᱝ?
ᱦᱳᱭ
ᱦᱮᱸ ᱟᱫᱚ ᱯᱳᱭᱞᱳ ᱦᱤᱞᱳᱜ ᱫᱚ ᱜᱚᱴ ᱯᱩᱡᱟᱹ ᱛᱟᱨᱯᱚᱨᱮ ᱦᱤᱞᱳᱜ ᱫᱚ ᱱᱟᱜ ᱠᱷᱟᱱ᱾ ᱡᱟᱜᱟᱣᱱᱟ ᱠᱚ ᱦᱩᱭᱩᱜᱳᱭᱳᱼᱟ ᱰᱟᱹᱝᱨᱤ ᱠᱚ ᱡᱟᱜᱟᱣᱱᱟ ᱠᱚ ᱦᱤᱡᱩᱜ ᱜᱮᱭᱟ᱾ ᱛᱟᱨᱯᱚᱨᱮ ᱠᱷᱚᱱᱴᱟᱹᱣ ᱠᱚ᱾ ᱚᱱᱠᱟ ᱢᱟᱱᱮ ᱦᱮᱱᱟᱜ ᱛᱟᱵᱚᱱᱟ ᱟᱵᱚᱣᱟᱜ ᱞᱟᱠᱪᱟᱨ ᱨᱮᱦᱚᱸ᱾ ᱥᱮ ᱠᱷᱮᱛᱨᱮ ᱨᱮ ᱡᱮᱢᱚᱱ ᱧᱮᱞ ᱦᱩᱭᱩᱜ ᱠᱟᱱᱟ ᱜᱚᱴ ᱥᱤᱢ ᱯᱩᱡᱟᱹ ᱦᱤᱞᱳᱜ ᱫᱚ᱾ ᱚᱱᱠᱟ ᱟᱢᱮᱢ ᱞᱟᱹᱭ ᱠᱮᱫᱟ ᱚᱱᱠᱟ ᱰᱟᱝᱨᱤ ᱠᱚ᱾ ᱢᱟᱱᱮ ᱢᱤᱫᱴᱟᱝ ᱤᱭᱟᱹ ᱨᱮᱠᱚ ᱤᱫᱤ ᱠᱟᱠᱚᱣᱟ ᱚᱸᱰᱮ ᱢᱟᱱᱮ ᱢᱤᱫᱴᱟᱝ ᱡᱟᱦᱟᱸᱭ ᱨᱮᱱ ᱜᱮ ᱰᱟᱝᱨᱤ ᱩᱱᱤ ᱞᱮᱵᱮᱫ ᱯᱚᱥᱟᱜ ᱠᱮᱫᱟ, ᱚᱱᱟ ᱵᱮᱨᱮᱫ ᱤᱫᱤᱭᱟ ᱩᱱᱤ᱾ ᱢᱟᱱᱮ ᱢᱟᱞᱟ ᱦᱚᱨᱚᱜ ᱠᱟᱛᱮᱫ ᱥᱚᱢᱟᱱ ᱠᱚ ᱮᱢᱟᱭᱟ ᱥᱮ ᱠᱷᱮᱛᱨᱮ ᱮᱢ᱾ ᱟᱫᱚ ᱛᱟᱨ ᱫᱚᱥᱟᱨ ᱦᱤᱞᱳᱜ ᱫᱚ ᱚᱱᱮ ᱡᱟᱜᱟᱱᱟ ᱠᱚ ᱦᱤᱡᱩᱜᱼᱟ ᱟᱹᱭᱩᱵ ᱵᱮᱲᱟ᱾ ᱦᱳᱭᱛᱚ ᱱᱚᱣᱟ ᱡᱮᱢᱚᱱ ᱱᱮᱜ ᱱᱮᱛᱟᱨ ᱫᱚ ᱟᱹᱰᱤ ᱠᱚᱢ ᱦᱮᱡ ᱟᱠᱟᱱᱟ ᱥᱟᱱᱛᱟᱲ ᱥᱚᱢᱟᱡᱽ ᱨᱮ ᱦᱚᱜ ᱚᱱᱟ ᱠᱚ ᱨᱤᱛ ᱱᱤᱛᱤ ᱫᱚ ᱡᱷᱚᱛᱚ ᱟᱛᱳ ᱨᱮ ᱵᱟᱝ ᱦᱩᱭᱩᱜ ᱠᱟᱱᱟ ᱟᱨ ᱢᱮᱱ ᱡᱤᱱᱤᱥ ᱫᱚ ᱧᱮᱞ ᱢᱮ ᱡᱮ ᱰᱟᱝᱨᱤ ᱠᱟᱰᱟ ᱠᱚ ᱡᱷᱚᱛᱚ ᱜᱮ ᱟᱹᱥᱩᱞ ᱠᱚ ᱵᱚᱱᱫᱚ ᱟᱠᱟᱫᱟ ᱡᱮᱢᱚᱱ ᱪᱟᱥ ᱠᱚ ᱱᱚᱜ-ᱚᱭ ᱧᱮᱞ ᱢᱮᱮ ᱡᱷᱚᱛᱚ ᱦᱚᱲᱟᱜ ᱜᱮ ᱴᱨᱟᱠᱴᱟᱨ ᱵᱷᱚᱨᱥᱟᱭ ᱠᱚ ᱪᱟᱥ ᱮᱫᱟ ᱟᱨ ᱰᱟᱝᱨᱤ ᱠᱟᱰᱟ ᱠᱚᱫᱚ ᱩᱱᱟᱹᱜ ᱵᱟᱝᱠᱚ ᱫᱚᱦᱚᱭᱮᱫ ᱠᱚᱣᱟ ᱱᱟᱦᱮᱞ ᱠᱚᱫᱚ ᱟᱫᱚ ᱦᱟᱹᱯᱤᱫ ᱪᱟᱞᱟᱜ ᱠᱟᱱᱟ ᱥᱮ ᱥᱮᱭ ᱠᱷᱮᱛᱨᱟᱹ ᱨᱮ ᱰᱟᱝᱨᱤ ᱠᱚᱦᱚᱸ ᱚᱲᱟᱜ ᱠᱚᱨᱮ ᱵᱟᱝ ᱠᱚ ᱛᱟᱦᱮᱱ ᱠᱟᱱᱟ ᱡᱟᱭᱜᱟ ᱚᱱᱟ ᱠᱚᱦᱚᱸ ᱟᱫᱚ ᱚᱠᱚᱭ ᱠᱚ ᱦᱤᱡᱩᱜ-ᱟ ᱟᱨ ᱱᱮᱛᱟᱨ ᱫᱚ ᱡᱷᱚᱛᱚ ᱠᱚ ᱵᱷᱚᱫᱨᱚ ᱵᱷᱚᱫᱨᱚ ᱡᱟᱸᱜᱟ ᱱᱟᱠᱚ ᱪᱷᱚᱫ ᱥᱮᱨᱮᱧ ᱠᱚ ᱠᱚ ᱦᱮᱨᱮᱧ ᱫᱟ ᱨᱩᱜᱩᱜ ᱠᱚ ᱦᱤᱨᱮᱧᱫᱟ ᱠᱟᱞᱪᱟᱨ ᱥᱟᱱᱛᱟᱲ ᱥᱚᱢᱟᱡᱽ ᱨᱮᱱᱟᱜ ᱠᱟᱞᱪᱟᱨ ᱠᱚᱜᱮ ᱠᱚ ᱦᱤᱲᱤᱧ ᱪᱟᱵᱟᱭᱮᱫᱟ ᱥᱮ ᱠᱷᱮᱛᱨᱮ ᱨᱮ ᱡᱟᱜᱟᱣᱱᱟ ᱠᱚᱦᱚᱸ ᱟᱹᱰᱤ ᱠᱚ ᱠᱚᱢ ᱠᱟᱫᱟ ᱜᱚᱴᱟ ᱟᱛᱩ ᱨᱮ ᱦᱮᱸ ᱡᱟᱭᱟᱜᱟᱱᱟ ᱦᱮᱡ ᱠᱟᱛᱮᱜ ᱫᱤᱭᱮ ᱰᱟᱝᱨᱤ ᱠᱚ ᱰᱮᱨᱮᱝ ᱠᱚᱨᱮ ᱥᱩᱱᱩᱢ ᱠᱚᱢ ᱚᱡᱚᱜ ᱟᱠᱚᱣᱟ ᱟᱵᱚᱣᱟᱜ ᱡᱮ ᱚᱱᱟ ᱠᱚᱭᱰᱤ ᱥᱩᱱᱩᱢ ᱠᱚ ᱞᱟᱹᱭᱟ᱾ ᱫᱤᱭᱮ ᱩᱱᱠᱩ ᱢᱟᱱᱮ ᱩᱱᱠᱩ ᱟᱥᱤᱨᱵᱟᱫᱽ ᱡᱮᱢᱚᱱ ᱡᱮ ᱩᱱᱠᱩ ᱢᱟᱱᱮ ᱪᱮᱫ ᱞᱮᱠᱟ ᱰᱟᱝ ᱥᱩᱱᱩᱢ ᱠᱚᱠᱚ ᱚᱡᱚᱜ ᱟᱠᱚᱣᱟ ᱠᱚ ᱰᱮᱨᱤᱝ ᱠᱚᱨᱮ ᱰᱟᱝᱨᱤ ᱫᱤᱭᱮ ᱛᱟᱨ ᱫᱚᱥᱟᱨ ᱦᱤᱞᱳᱜ ᱫᱚ ᱜᱮᱫ ᱠᱟᱛᱮ ᱱᱟᱜ ᱠᱷᱟᱱ ᱮᱜ ᱠᱷᱩᱱᱴᱟᱹᱣ ᱠᱚ ᱦᱩᱭᱩᱜ-ᱟ᱾
ᱫᱤᱭᱮ ᱥᱚᱨᱦᱟᱭ ᱠᱚᱨᱮ ᱫᱚ ᱱᱟᱜᱠᱷᱟᱱ ᱤᱭᱟᱹ ᱫᱤᱫᱤ ᱛᱟᱯᱚᱨᱮ ᱢᱟᱢᱟ ᱢᱟᱢᱤ ᱛᱟᱠᱚ ᱵᱷᱟᱜᱱᱟ ᱡᱷᱚᱛᱚ ᱱᱮᱛᱟ ᱠᱚ ᱦᱩᱭᱩᱜ-ᱟ ᱢᱟᱱᱮ ᱡᱷᱚᱛᱚ ᱡᱚᱛᱚ ᱵᱚᱱ ᱧᱟᱯᱟᱢ ᱠᱚᱣᱟ ᱢᱤᱫᱴᱮᱱ ᱦᱟᱸᱰᱮ ᱱᱟᱰᱮ ᱠᱚ ᱛᱟᱦᱮᱱᱟᱠᱚ ᱡᱷᱚᱛᱚ ᱱᱟᱜᱠᱷᱟᱱ ᱱᱮᱣᱛᱟ ᱠᱟᱛᱮᱜ ᱵᱚᱱ ᱟᱹᱜᱩ ᱠᱚᱣᱟ᱾ ᱡᱤᱞ ᱫᱟᱠᱟ ᱠᱚᱵᱚᱱ ᱡᱚᱢ ᱦᱚᱪᱚ ᱠᱚᱣᱟ ᱟᱨ ᱚᱱᱟ ᱠᱚᱜᱮ ᱡᱟᱹᱥᱛᱤ ᱨᱟᱹᱥᱠᱟᱹ ᱫᱚ ᱥᱮ ᱠᱷᱮᱛᱨᱮ ᱨᱮ᱾ ᱟᱨ ᱞᱩᱜᱽᱲᱤ ᱠᱚᱦᱚᱸ ᱠᱤᱨᱤᱧ ᱠᱟᱛᱮᱜ ᱵᱚᱱ ᱮᱢᱟ ᱠᱚᱣᱟ ᱚᱱᱟᱜᱮ ᱡᱷᱚᱛᱚ ᱠᱷᱚᱱᱟᱜ ᱢᱟᱨᱟᱝ ᱨᱟᱹᱥᱠᱟᱹ ᱛᱟᱠᱚ᱾ ᱛᱟᱨᱟᱥᱤᱧ ᱵᱮᱲᱟ ᱫᱚ ᱱᱟᱜ ᱠᱷᱟᱱ ᱡᱷᱚᱛᱚ ᱜᱮ ᱚᱱᱟ ᱠᱚ ᱮᱢ ᱠᱟᱛᱮᱫ ᱦᱚᱨᱚᱜ ᱵᱟᱸᱫᱮ ᱠᱟᱛᱮᱫ ᱠᱷᱩᱱᱴᱟᱹ ᱧᱮᱞ ᱠᱚ ᱪᱟᱞᱟᱜ-ᱟ᱾ ᱦᱮᱸ ᱟᱵᱚ ᱫᱚ ᱡᱮᱢᱚᱱ ᱠᱷᱩᱱᱴᱟᱹᱣ ᱦᱩᱭᱩᱜ-ᱟ᱾
ᱦᱮᱸ᱾
ᱠᱷᱩᱱᱴᱟᱹᱣ ᱠᱚ ᱵᱟᱲᱟ ᱠᱟᱛᱮ ᱜᱮ ᱛᱟᱨ ᱫᱚᱥᱟᱨ ᱦᱤᱞᱳᱜ ᱫᱚ ᱚᱱᱠᱟᱜᱮ ᱟᱹᱰᱤ ᱠᱤᱪᱷᱩ ᱠᱟᱹᱢᱤ ᱦᱮᱱᱟᱜ-ᱟ ᱡᱮ ᱱᱮᱛᱟᱨ ᱫᱚ ᱠᱷᱩᱱᱴᱟᱹᱣ ᱠᱚᱦᱚᱸ ᱟᱹᱰᱤ ᱜᱮᱠᱚ ᱠᱚᱢ ᱟᱠᱟᱫᱟ ᱞᱟᱦᱟ ᱛᱮᱫᱚ ᱟᱛᱳ ᱟᱛᱳ ᱨᱮ ᱯᱩᱨᱟᱹ ᱵᱟᱨᱭᱟ ᱫᱚᱥ ᱵᱟᱨᱚ ᱴᱤ ᱜᱟᱫᱮ ᱠᱚ ᱠᱷᱩᱱᱴᱟᱹᱣ ᱠᱚ ᱛᱚᱞ ᱠᱚ ᱛᱟᱦᱮᱸᱜᱼᱟ ᱥᱮ ᱟᱹᱰᱤ ᱢᱚᱡᱟ ᱜᱮ ᱵᱩᱡᱩᱜ ᱛᱟᱦᱮᱸᱜ-ᱟ ᱠᱤᱱᱛᱩ ᱱᱚᱜ-ᱚᱭ ᱱᱚᱣᱟ ᱥᱤᱡᱤᱱ ᱡᱚᱛᱚ ᱪᱟᱞᱟᱜ ᱠᱟᱱᱟ ᱱᱟᱦᱟᱜ ᱡᱩᱜᱽ ᱦᱤᱡᱩᱜ ᱠᱟᱱᱟ ᱥᱮ ᱛᱩ ᱟᱵᱚ ᱥᱟᱱᱛᱟᱲ ᱥᱚᱢᱟᱡᱽ ᱨᱮᱭᱟᱜ ᱠᱟᱞᱪᱟᱨ ᱠᱚᱜᱮ ᱮᱜ ᱦᱟᱹᱯᱤᱫ ᱤᱫᱤᱜ ᱠᱟᱱ ᱛᱟᱵᱚᱱᱟ᱾
ᱦᱳᱭ ᱦᱳᱭ ᱢᱮᱱᱫᱚ ᱟᱹᱰᱤ ᱡᱚᱛᱷᱟᱛ ᱠᱟᱛᱷᱟ ᱜᱮᱵᱚᱱ ᱢᱮᱱ ᱠᱟᱫᱟ ᱢᱮᱱᱠᱷᱟᱱ ᱮᱜ ᱟᱞᱮ ᱫᱤᱥᱚᱢ ᱟᱞᱮ ᱫᱤᱥᱚᱢ ᱨᱮᱫᱚ ᱱᱟᱦᱟᱜ ᱱᱤᱛ ᱦᱚᱸ ᱚᱱᱠᱟ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱟᱞᱪᱟᱨ ᱠᱚ ᱫᱚᱦᱚ ᱟᱹᱜᱩ ᱟᱠᱟᱫ ᱛᱟᱦᱮᱱᱟ ᱱᱚᱣᱟ ᱥᱚᱦᱦᱟᱭ ᱠᱚ ᱵᱟᱨᱮᱛᱮ,
ᱦᱮᱸ ᱚᱱᱠᱟ ᱫᱚ ᱱᱟᱦᱟᱜ ᱱᱤᱛᱦᱚᱸ ᱚᱱᱠᱟᱜᱮ ᱢᱮᱱᱟᱜ ᱛᱟᱞᱮᱭᱟ ᱢᱮᱱᱫᱚ ᱡᱟᱦᱟᱸ ᱛᱤᱱᱟᱹᱜ ᱱᱚᱣᱟ ᱢᱮᱱᱫᱚ ᱥᱚᱨᱦᱟᱭ ᱨᱮᱱᱟᱜ ᱡᱟᱦᱟᱸ ᱛᱤᱱᱟᱹᱜ ᱢᱮᱱᱫᱚ ᱥᱮᱫᱟᱭ ᱦᱟᱯᱲᱟᱢ ᱠᱚᱣᱟᱜ ᱡᱟᱦᱟᱸ ᱛᱤᱱᱟᱹᱜ ᱩᱰᱟᱹᱝ ᱠᱟᱞᱪᱟᱨ, ᱛᱟᱦᱮᱸ ᱠᱟᱱ ᱛᱟᱠᱚᱣᱟ ᱤᱱᱟᱹᱜ ᱩᱰᱟᱹᱝ ᱫᱚ ᱦᱟᱸᱜ ᱱᱤᱛ ᱦᱟᱹᱵᱤᱡ ᱛᱮ ᱜᱩᱪᱷᱟᱹᱣ ᱠᱟᱛᱮᱫ ᱜᱮ ᱢᱮᱱᱟᱜ ᱛᱟᱞᱮᱭᱟ᱾
ᱦᱮᱸ ᱢᱟᱱᱮ ᱡᱷᱚᱛᱚ ᱟᱛᱳ ᱨᱮᱫᱚ ᱮᱠᱷᱳᱱᱳ ᱦᱮᱱᱟᱜ ᱜᱮᱭᱟ ᱢᱟᱨᱮ ᱠᱟᱞᱪᱟᱨ ᱠᱚ ᱠᱤᱱᱛᱩ ᱛᱚ ᱟᱹᱰᱤ ᱟᱛᱳ ᱠᱚᱨᱮ ᱜᱮ ᱦᱟᱹᱯᱤᱫ ᱪᱟᱞᱟᱜ ᱠᱟᱱᱟ ᱟᱫᱲᱚᱛᱚ ᱦᱤᱛᱚᱜ᱾
ᱦᱳᱭ ᱟᱫᱚ ᱟᱹᱞᱤᱧ ᱞᱤᱧ ᱟᱥᱚᱜᱼᱟ ᱡᱮ ᱱᱚᱣᱟ ᱠᱟᱞᱪᱟᱨ ᱫᱚ ᱱᱤᱦᱟᱹᱛ ᱜᱮ ᱟᱵᱚ ᱢᱮᱱᱫᱚ ᱫᱚ ᱥᱮᱫᱟᱭ ᱦᱟᱯᱲᱟᱢ ᱠᱚ ᱡᱮᱦᱮᱛᱩ ᱜᱩᱪᱷᱟᱹᱣ ᱠᱟᱛᱮ ᱠᱚ ᱫᱚᱦᱚ ᱦᱚ... ᱦᱚᱴᱚ ᱠᱟᱫ ᱵᱚᱱᱟ ᱢᱟᱱᱮ ᱟᱵᱚ ᱱᱚᱣᱟ ᱜᱩᱪᱷᱟᱹᱣ ᱠᱟᱛᱮᱜ ᱜᱮ ᱟᱨ ᱞᱟᱦᱟ ᱥᱮᱱ ᱵᱚᱱ ᱤᱫᱤ ᱞᱮᱠᱷᱟᱱ ᱦᱳᱭ, ᱟᱹᱰᱤ ᱱᱟᱯᱟᱭ ᱠᱚᱜᱼᱟ᱾
ᱦᱮᱸ ᱦᱮᱸ ᱟᱪᱪᱷᱟ ᱛᱟᱦᱚᱞᱮ ᱤᱧ ᱢᱤᱫᱴᱟᱝ ᱠᱩᱠᱞᱤᱧ ᱫᱚᱦᱚᱭᱮᱫᱟ ᱡᱮ? ᱱᱚᱜᱼᱚᱭ ᱡᱮ ᱱᱚᱣᱟ ᱟᱵᱚ ᱥᱟᱱᱛᱟᱲ ᱥᱚᱢᱟᱡᱽ ᱨᱮᱱᱟᱜ ᱟᱹᱰᱤ ᱠᱟᱞᱪᱟᱨ ᱠᱚᱜᱮ ᱟᱫ ᱤᱫᱤᱜ ᱠᱟᱱ ᱛᱟᱵᱚᱱᱟ ᱡᱟᱦᱟ ᱯᱤ ᱤᱫᱤᱜ ᱠᱟᱱ ᱛᱟᱵᱚᱱᱟ ᱱᱚᱣᱟ ᱠᱚ ᱡᱟᱸᱜᱮ ᱫᱟᱨᱟᱢ ᱪᱤᱠᱟᱹᱛᱮ? ᱢᱟᱱᱮ ᱚᱠᱟ ᱥᱮᱫ ᱛᱮᱵᱚᱱ ᱡᱟᱸᱜᱮ ᱫᱟᱨᱟᱢᱟᱜᱼᱟ ᱡᱮ ᱡᱮᱢᱚᱱ ᱟᱞᱚ ᱦᱟᱹᱯᱤᱫᱚᱜ ᱛᱟᱵᱚᱱ ᱢᱟ᱾
ᱦᱳᱭ ᱢᱮᱱᱫᱚ ᱥᱟᱱᱟᱢ ᱟᱛᱳ ᱨᱮᱱ ᱜᱚᱞᱯᱷᱚ ᱜᱚᱴᱟ ᱠᱟᱛᱮᱫ ᱥᱮ ᱚᱱᱠᱟ ᱱᱮᱛᱟᱨ ᱫᱚ ᱱᱟᱦᱟᱜ ᱥᱮᱫᱟᱭ ᱦᱟᱯ ᱦᱟᱯᱲᱟᱢ ᱠᱚ ᱞᱮᱠᱟ ᱢᱤᱫᱴᱮᱱ ᱡᱩᱢᱤᱫ ᱠᱟᱛᱮ ᱜᱚᱞᱯᱚ ᱜᱚᱴᱟ ᱫᱚ ᱱᱟᱦᱟᱜ ᱮᱠᱟᱞ ᱜᱮ ᱵᱟᱝ ᱦᱩᱭᱩᱜ ᱠᱟᱱᱟ ᱮᱸ ᱦᱳᱭ ᱫᱚ ᱢᱤᱫᱴᱤᱡ ᱚᱱᱟ ᱢᱮᱱᱫᱚ ᱟᱵᱚ ᱥᱟᱱᱛᱟᱲ ᱫᱚ ᱦᱟᱸᱜ ᱵᱤᱪᱟᱹᱨ ᱢᱮᱱᱛᱮᱵᱚᱱ ᱵᱟᱲᱟᱭᱟ ᱟᱨ ᱢᱮᱱᱠᱷᱟᱱ ᱚᱱᱠᱟᱱᱟᱜ ᱵᱤᱪᱟᱹᱨ ᱟᱪᱟ ᱵᱤᱪᱟᱹᱨ ᱵᱟᱝ ᱦᱩᱭᱩᱜ ᱠᱟᱱ ᱛᱟᱵᱚᱱ ᱛᱮ ᱱᱟᱜ ᱚᱱᱟ ᱠᱚ ᱡᱤᱱᱤᱥ ᱫᱚ ᱵᱟᱹᱭ ᱵᱟᱹᱭᱛᱮ ᱟᱫᱽ ᱪᱟᱞᱟᱜ ᱠᱟᱱ ᱛᱟᱵᱚᱱᱟ᱾ ᱟᱨ ᱱᱤᱦᱟᱹᱛᱤ ᱡᱩᱫᱤ ᱚᱱᱠᱟ ᱜᱚᱞᱯᱷᱚ ᱜᱚᱴᱟ ᱥᱮ? ᱦᱚᱳᱭᱛᱳ ᱢᱟᱥ ᱨᱮ ᱢᱤᱫ ᱫᱷᱟᱣ ᱜᱟᱱ ᱫᱩᱲᱩᱵ ᱯᱟᱱᱛᱮ ᱠᱟᱛᱮᱫ ᱨᱚᱲ ᱜᱚᱞᱯᱚᱣᱟᱜ ᱠᱟᱱ ᱱᱤᱦᱟᱹᱛᱤ, ᱚᱠᱟᱞᱮᱠᱟ ᱵᱷᱟᱵᱛᱮ ᱟᱵᱚᱣᱟᱜ ᱪᱮᱫ ᱞᱮᱠᱟ ᱡᱩᱛᱩᱜᱼᱟ ᱚᱱᱠᱟ ᱜᱚᱞᱯᱚ ᱜᱚᱴᱟ ᱞᱮᱠᱷᱟᱱ ᱥᱟᱱᱟᱢ ᱜᱮ ᱡᱟᱦᱟᱸ ᱞᱮᱠᱟ ᱠᱟᱞᱪᱟᱨᱤᱜ ᱠᱟᱞᱪᱟᱨ ᱢᱮᱱᱟᱜ ᱛᱟᱵᱚᱱᱟ ᱟᱵᱚ ᱱᱚᱣᱟ ᱥᱟᱱᱛᱟᱲ ᱥᱚᱢᱟᱡᱽ ᱨᱮ ᱡᱚᱛᱚ ᱞᱮᱠᱟᱜᱮ ᱛᱟᱦᱮᱸ ᱠᱚᱜ ᱛᱟᱵᱚᱱ ᱠᱮᱭᱟ᱾
ᱦᱮᱸ ᱟᱹᱰᱤ ᱫᱟᱢᱟᱱ ᱠᱟᱛᱷᱟᱢ ᱞᱟᱹᱭ ᱠᱟᱫᱟ ᱮᱸᱰᱮᱠᱷᱟᱱ ᱱᱚᱝᱠᱟ ᱞᱮ ᱠᱷᱟᱱ ᱫᱚ ᱢᱟᱱᱮ ᱠᱟᱞᱪᱟᱨ ᱠᱚᱦᱚᱸ ᱵᱟᱝ ᱟᱫᱚᱜ ᱛᱟᱵᱚᱱᱟ ᱮ ᱛᱟᱦᱮᱸ ᱤᱫᱤᱜᱼᱟ᱾
ᱟ ᱢᱮᱱᱮᱱᱫᱚ ᱱᱤᱛᱚᱜ ᱡᱩᱜᱽ, ᱯᱟᱞᱴᱟᱣ ᱤᱫᱤᱜ ᱠᱟᱱᱟ ᱥᱮ ᱟᱵᱚ ᱥᱟᱱᱟᱢ ᱢᱟᱹᱱᱢᱤ ᱦᱚᱸᱵᱚᱱ ᱯᱟᱞᱴᱟᱣ ᱤᱫᱤᱜ ᱢᱮᱱᱠᱷᱟᱱ ᱦᱮᱸ ᱱᱤᱦᱟᱹᱛᱤ ᱯᱟᱞᱴᱟᱣ ᱢᱮᱱ ᱞᱮᱠᱷᱟᱱ ᱫᱚ ᱱᱤᱦᱟᱹᱛᱤ,
ᱦᱮᱸ ᱡᱩᱜᱽ ᱥᱟᱸᱶ ᱛᱮ ᱱᱤᱡᱮ ᱦᱚᱸ ᱛᱟᱞ ᱢᱤᱞᱟᱹᱣ ᱠᱟᱛᱮᱜ ᱪᱟᱣ ᱦᱩᱭᱩᱜ ᱛᱟᱢᱟ ᱦᱩᱸ ᱮᱸᱰᱮᱠᱷᱟᱱ ᱜᱮ ᱱᱟᱯᱟᱭ ᱵᱟᱝᱠᱷᱟᱱ ᱫᱚ ᱱᱤᱛ ᱠᱮ ᱟᱵᱟᱨ ᱦᱮᱨᱟ ᱦᱮᱨᱟ ᱠᱤᱱᱮᱢ ᱡᱩᱞᱟ ᱵᱟᱢ ᱡᱩᱞᱟ ᱟᱛᱮ ᱡᱷᱚᱛᱚ ᱰᱤᱡᱮ ᱟᱞᱚ ᱠᱚ ᱦᱮᱡ ᱟᱠᱟᱱᱟ ᱚᱱᱟ ᱠᱚᱜᱮᱢ ᱵᱮᱵᱚᱦᱟᱨᱟ ᱟᱢᱦᱚᱸ ᱡᱩᱜᱽ ᱥᱟᱸᱶᱛᱮ ᱛᱟᱞ ᱢᱤᱞᱟᱹ ᱠᱟᱛᱮᱜ ᱡᱟᱜ ᱜᱮ ᱵᱷᱟᱜᱮᱭᱟ᱾ ᱛᱟᱞ ᱢᱤᱞᱟᱹ ᱠᱟᱛᱮᱜ ᱪᱟᱞᱟᱜ ᱨᱮᱦᱚᱸ ᱠᱤᱱᱛᱩ ᱱᱤᱡᱮᱨᱟᱜ ᱞᱟᱠᱪᱟᱨ ᱚᱱᱟ ᱠᱚᱫᱚ ᱟᱞᱚᱢ ᱵᱷᱟᱹᱜᱤᱭᱟᱜᱼᱟ ᱢᱟᱱᱮ ᱟᱞᱚᱢ ᱦᱤᱲᱤᱧ ᱛᱟᱢᱟ ᱚᱱᱟᱜᱮ ᱤᱧᱟᱹᱜ ᱞᱟᱹᱭ ᱫᱚ᱾
ᱦᱮᱸ, ᱦᱚᱸ ᱢᱮᱱᱫᱚ ᱱᱤᱦᱟᱹᱛᱤ
ᱜᱮ ᱱᱚᱜᱼᱚ ᱡᱮ ᱦᱳᱭᱛᱳ ᱡᱩᱜᱽ ᱵᱚᱫᱚᱞᱚᱜᱼᱟ ᱮᱱᱛᱮ ᱨᱮᱦᱚᱸ ᱟᱵᱚ ᱢᱟᱹᱱᱢᱤ ᱫᱚ ᱡᱟᱦᱟᱸ ᱠᱚ ᱟᱹᱨᱤᱪᱟᱹᱞᱤ ᱢᱮᱱᱟᱜ ᱛᱟᱵᱚᱱᱟ ᱚᱱᱟ ᱠᱚ, ᱠᱚ ᱟᱹᱨᱤᱪᱟᱹᱞᱤ ᱫᱚ ᱢᱟᱱᱟᱣ ᱵᱟᱛᱟᱣ ᱠᱟᱛᱮᱫ ᱜᱮ ᱪᱟᱞᱟᱜ ᱦᱩᱭᱩᱜ ᱛᱟᱵᱚᱱᱟ ᱥᱮ ᱪᱮᱫ ᱵᱮᱱ ᱞᱟᱹᱭᱟ?
ᱦᱮᱸ ᱦᱮᱸ ᱚᱱᱟ ᱠᱚᱫᱚ ᱵᱟᱵᱚᱱ ᱦᱤᱲᱤᱧᱟ ᱚᱱᱟᱜᱮ
ᱦᱳᱭ, ᱟᱨ ᱱᱤᱦᱟᱹᱛᱤ ᱟᱵᱚ ᱢᱟᱹᱱᱢᱤ ᱫᱚ ᱱᱟᱦᱟᱜ ᱥᱟᱱᱛᱟᱲ ᱠᱟᱱᱟ ᱵᱚᱱ ᱥᱟᱱᱛᱟᱲ ᱠᱷᱚᱱᱟᱜ ᱫᱚ ᱱᱟᱦᱟᱜ ᱮᱴᱟᱜ ᱢᱟᱹᱱᱢᱤ ᱫᱚ, ᱟᱞᱚᱵᱚᱱ ᱨᱤᱠᱟᱹᱭ ᱢᱟ ᱥᱮ ᱟᱞᱚᱵᱚᱱ ᱢᱚᱱᱮᱜ ᱢᱟ ᱥᱮ ᱪᱮᱫ ᱵᱮᱱ ᱞᱟᱹᱭᱟ ᱚᱱᱟ ᱵᱟᱨᱮᱛᱮ?
ᱦᱮᱸ ᱦᱮᱸ ᱤᱧ ᱦᱚᱸ ᱚᱱᱟ ᱥᱮᱫ ᱜᱮ ᱥᱟᱭ ᱛᱤᱧ᱾
ᱦᱳᱭ ᱠᱟᱨᱚᱱ ᱟᱵᱚ ᱫᱚ ᱢᱮᱱ ᱜᱟᱱᱚᱜᱼᱟ ᱟᱵᱚ ᱥᱟᱱ
ᱟᱹᱰᱤ ᱦᱮᱸ ᱦᱚᱲ ᱠᱟᱱᱟ ᱵᱚᱱ᱾ ᱥᱟᱱᱛᱟᱲ ᱥᱚᱢᱟᱡᱽ ᱫᱚ ᱟᱹᱰᱤ ᱛᱟᱭᱚᱢ ᱨᱮᱜᱮ ᱦᱮᱱᱟᱜ ᱵᱚᱱᱟ᱾ ᱮᱰᱩᱠᱮᱥᱮᱱ ᱥᱮᱫ ᱛᱮᱦᱚᱸ,
ᱦᱳᱭ ᱦᱳᱭ ᱟᱨ ᱡᱟᱜ ᱜᱮ ᱟᱹᱰᱤ ᱟᱹᱰᱤ ᱟᱭᱢᱟ ᱟᱭᱢᱟ ᱜᱮᱞᱟᱝ ᱨᱚᱯᱚᱲᱮᱱᱟ ᱥᱮ ᱟᱹᱰᱤ, ᱟᱹᱰᱤ ᱫᱟᱢᱟᱱ ᱫᱟᱢᱟᱱ ᱠᱟᱛᱷᱟ ᱜᱮᱵᱮᱱ ᱨᱚᱲ ᱠᱮ ᱠᱮᱫᱟ ᱚᱱᱟ ᱞᱟᱜᱟᱫ ᱛᱮ ᱟᱹᱰᱤ ᱟᱭᱢᱟ ᱟᱭᱢᱟ ᱥᱟᱨᱦᱟᱣ᱾
ᱦᱮᱸ ᱟᱵᱤᱱ ᱦᱚᱸ ᱱᱟᱯᱟᱭ ᱠᱟᱛᱷᱟ ᱜᱮᱵᱤᱱ ᱨᱚᱲ ᱠᱮᱫᱟ᱾
ᱡᱟᱠ ᱜᱮ ᱱᱚᱣᱟ, ᱱᱚᱣᱟ ᱮᱯ ᱨᱮ ᱡᱟᱦᱟᱸ ᱛᱤᱱᱟᱹᱜ ᱜᱚᱴᱟ ᱴᱟᱭᱤᱢ ᱠᱚ ᱮᱢ ᱠᱟ ᱛᱟᱦᱮᱸᱫ ᱚᱱᱟ ᱴᱟᱭᱤᱢ ᱫᱚ ᱯᱨᱟᱭ ᱪᱟᱵᱟ ᱦᱮᱡ ᱮᱱᱟ᱾
ᱦᱮᱸ ᱟᱪᱪᱷᱟ ᱦᱩᱸ ᱦᱩᱸ
ᱛᱟᱦᱚᱞᱮ ᱡᱚᱦᱟᱨ ᱜᱮ ᱟᱨ ᱡᱩᱫᱤ ᱫᱚᱥᱨᱟ ᱮᱯᱤᱥᱳᱰ ᱨᱮᱭᱟᱜ ᱠᱟᱛᱷᱟ ᱨᱮᱭᱟᱜ ᱢᱮᱱᱟᱜ ᱠᱷᱟᱱ ᱱᱤᱦᱟᱹᱛᱤ ᱮᱥᱮ ᱢᱮᱥ ᱟᱵᱮᱱ᱾
ᱦᱮᱸ ᱟᱪᱪᱷᱟ ᱜᱚᱝᱠᱮ ᱴᱷᱤᱠ ᱜᱮᱭᱟ᱾
ᱦᱳᱭ
ᱦᱩᱸ